ᱦᱮᱞᱳ
ᱦᱮᱸ
ᱦᱮᱞᱳ, ᱡᱚᱦᱟᱨ ᱜᱮ, ᱡᱚᱦᱟᱨ ᱜᱮ, ᱡᱚᱦᱟᱨ ᱜᱮ᱾ ᱟᱨ ᱪᱮᱫ ᱠᱚ ᱪᱤᱠᱟᱹ ᱵᱟᱲᱟ, ᱦᱳᱭᱳᱜ ᱠᱟᱱᱟ?
ᱪᱤᱠᱟᱹ ᱦᱚᱸ ᱵᱟᱝ ᱜᱮ, ᱚᱲᱟᱜ ᱠᱚᱨᱮ ᱦᱚᱸᱜᱚᱭ ᱫᱩᱲᱩᱵ ᱵᱟᱲᱟ, ᱦᱩᱭ ᱠᱟᱱᱟ᱾
ᱟᱪᱪᱷᱟ, ᱟᱪᱪᱷᱟ, ᱦᱮᱸ ᱟᱨ ᱡᱚᱢ ᱵᱟᱲᱟ ᱠᱚ ᱦᱩᱭᱮᱱᱟ?
ᱟᱹᱣᱨᱤ-ᱟ, ᱡᱚᱢ ᱵᱟᱲᱟ ᱠᱚ, ᱟᱹᱵᱤᱱ ᱫᱚ?
ᱮᱸ, ᱟᱹᱞᱤᱧ ᱫᱚᱞᱤᱧ, ᱡᱚᱢ ᱵᱟᱲᱟ ᱠᱮᱫᱟ᱾
ᱚᱸ, ᱪᱮᱫ ᱠᱚᱵᱮᱱ ᱡᱚᱢ ᱠᱮᱫᱟ?
ᱦᱮᱸ, ᱤᱱᱟᱹ ᱫᱟᱠᱟ ᱩᱛᱩ ᱠᱚᱜᱮ, ᱥᱮᱛᱟᱜ ᱢᱟ᱾
ᱚᱸ, ᱛᱚᱠᱷᱱ ᱱᱟᱯᱟᱭ ᱵᱟᱲᱟ ᱜᱮ ᱟᱵᱤᱱ?
ᱦᱮᱸ ᱱᱟᱯᱟᱭ ᱵᱟᱲᱟ ᱜᱮ, ᱟᱹᱵᱤᱱ ᱜᱮ ᱪᱮᱫ ᱞᱮᱠᱟ ᱢᱮᱱᱟᱜ ᱵᱮᱱ?
ᱦᱮᱸ, ᱟ. ᱞᱤᱧ ᱦᱚᱸ ᱱᱟᱯᱟᱭ ᱜᱮ᱾
ᱦᱮᱸ, ᱦᱮᱸ, ᱟᱨ ᱪᱮᱫ ᱠᱚᱯᱮ ᱠᱟᱹᱢᱤ ᱵᱟᱲᱟᱭᱮᱜᱼᱟ, ᱱᱤᱭᱟᱹ ᱵᱟᱨ ᱥᱤᱧ, ᱵᱟ. ᱫᱽ ᱠᱟᱹᱢᱤ ᱠᱚ?
ᱵᱟ. ᱫᱽ ᱠᱟᱹᱢᱤ ᱫᱚ, ᱚᱱᱮ ᱟᱲᱮᱞᱟᱜ ᱠᱚ ᱦᱳᱭᱩᱜ ᱠᱟᱱᱟ, ᱚᱱᱟ ᱠᱚᱨᱮ
ᱟᱪᱪᱷᱟ, ᱟᱪᱪᱷᱟ, ᱢᱟᱱᱮ ᱢᱚᱴᱟᱢᱩᱴᱤ ᱨᱚᱦᱚᱭ ᱫᱚᱯᱮ ᱨᱚᱦᱚᱭᱮᱜᱼᱟ, ᱥᱮ ᱪᱮᱜ ᱞᱮᱠᱟ?
ᱦᱮᱸ, ᱦᱮᱸ, ᱦᱮᱸ, ᱦᱳᱭ ᱟᱞᱮ ᱫᱚ ᱵᱟᱨᱫᱷᱚᱢ ᱜᱮᱞᱮ ᱨᱚᱦᱚᱭ ᱜᱮᱭᱟ᱾
ᱟᱪᱪᱷᱟ, ᱟᱪᱪᱷᱟ, ᱢᱟᱱᱮ ᱮᱸ, ᱥᱤᱛᱩᱝ ᱥᱚᱢᱚᱭ, ᱟᱨ ᱱᱤᱛᱚᱜ ᱡᱟᱹᱯᱩᱫ ᱥᱚᱢᱚᱭ ᱦᱮᱱᱟᱜ?
ᱦᱩᱸ, ᱦᱩᱸ, ᱢᱟᱱᱮ ᱵᱚᱨᱥᱟ ᱨᱮ ᱦᱚᱸ, ᱟᱨ ᱫᱷᱚᱨᱚᱱ ᱨᱮ ᱦᱚᱸ᱾
ᱟᱪᱪᱷᱟ, ᱟᱪᱪᱷᱟ, ᱵᱟᱨ ᱫᱷᱟᱣ ᱨᱮᱱᱟᱜ ᱦᱮᱸᱥᱮ?
ᱦᱩᱸ, ᱦᱩᱸ᱾
ᱦᱮᱸ, ᱱᱟᱯᱟᱭ ᱜᱮ ᱟᱨᱠᱤ᱾ ᱮᱱᱠᱷᱟᱱ ᱱᱤᱭᱟᱹ ᱵᱟᱨ ᱥᱤᱧ ᱠᱚ, ᱵᱟᱹᱫᱽ ᱠᱟᱹᱢᱤ ᱠᱚᱫᱚ ᱦᱟᱸᱜ ᱯᱮ ᱥᱟᱨᱫᱤ, ᱠᱟᱫ ᱛᱟᱵᱮᱱᱟ ᱦᱮᱸᱥᱮ?
ᱦᱩᱸ, ᱢᱟᱴ ᱨᱮᱱᱟᱜ ᱠᱟᱹᱢᱤ ᱠᱚ, ᱮᱠᱷᱚᱱ ᱥᱟᱨᱫᱤ ᱪᱟᱞᱟᱜ ᱠᱟᱱᱟ᱾
ᱟᱪᱪᱷᱟ, ᱟᱪᱪᱷᱟ᱾
ᱦᱩᱸ᱾
ᱟᱨ ᱫᱟᱜ ᱡᱟᱹᱯᱩᱫ ᱠᱚᱫᱚ, ᱱᱤᱭᱟᱹ ᱵᱟᱨᱥᱤᱧ ᱟᱯᱮ ᱥᱮᱫ?
ᱫᱟᱜ ᱡᱟᱹᱯᱩᱫᱮᱜ ᱜᱮᱭᱟᱭ ᱫᱤᱱᱟᱹᱢ ᱜᱮ, ᱠᱟᱹᱴᱤᱡ, ᱠᱟᱹᱴᱤᱡ ᱫᱟᱜ ᱫᱟᱭ ᱥᱟᱨᱟᱫᱤᱱ, ᱚᱝᱠᱟ ᱥᱚᱢᱚᱭ ᱨᱤᱢᱤᱞ ᱦᱮᱡ ᱜᱚᱫᱚᱜ ᱠᱟᱱᱟ ᱠᱟᱹᱴᱤᱡ᱾ ᱚᱱᱟ ᱛᱮᱜᱮ, ᱢᱤᱫ ᱜᱟᱹᱲᱤ ᱛᱮ
ᱢᱤᱫ ᱜᱷᱟᱹᱲᱤᱡ ᱛᱮ, ᱥᱮᱨᱢᱟ ᱡᱟᱹᱲᱤ ᱦᱩᱭ ᱜᱚᱫᱚᱜ ᱠᱟᱱᱟ, ᱟᱨᱦᱚᱸ ᱚᱱᱠᱟᱜ ᱜᱮ ᱚᱱᱠᱟ, ᱚᱱᱛᱮ ᱫᱚ?
ᱦᱮᱸ ᱱᱚᱛᱮ ᱦᱚᱸ ᱫᱚᱢᱮ ᱜᱮ, ᱜᱚᱴᱟ ᱥᱤᱧ ᱜᱚᱴᱟ ᱧᱤᱫᱟᱹ ᱛᱮᱦᱮᱧ ᱢᱟ, ᱜᱚᱴᱟ ᱧᱤᱫᱟᱹ, ᱟᱨ ᱛᱮᱦᱮᱧ ᱦᱚᱸ ᱜᱚᱴᱟ ᱥᱤᱧᱟᱭ ᱯᱟᱞᱮᱱ ᱦᱟᱜ ᱱᱚᱛᱮ ᱫᱚ᱾ ᱦᱮᱸ ᱱᱤᱛᱳᱜ ᱠᱟᱹᱴᱤᱡ ᱮ, ᱛᱷᱤᱨᱤ ᱧᱚᱜ ᱠᱟᱜᱼᱟ, ᱛᱚ ᱤᱱᱟᱹ ᱯᱚᱨᱮ ᱱᱟᱦᱟᱜ ᱟᱨᱚ ᱨᱤᱢᱤᱞ ᱢᱟ ᱨᱟᱠᱟᱵ ᱠᱟᱜᱼᱟᱭ, ᱦᱤᱡᱩᱜ ᱠᱟᱱᱟ ᱥᱮᱱᱚᱜ ᱠᱟᱱᱟ, ᱚᱱᱠᱟ ᱜᱮ ᱫᱟᱜ ᱤᱫᱤᱭᱮᱫᱼᱟᱭ᱾ ᱛᱷᱤᱨ ᱤᱫᱤᱭᱮᱫᱼᱟᱭ᱾ ᱟᱨ ᱵᱟᱹᱫᱽ ᱠᱟᱹᱢᱤ ᱠᱚᱢᱟ ᱟᱹᱣᱨᱤ ᱞᱮ ᱞᱟᱦᱟᱭᱟ, ᱱᱚᱛᱮ ᱢᱟ ᱵᱟᱹᱫᱽ ᱠᱚᱨᱮ ᱫᱟᱜ ᱢᱟ ᱯᱮᱨᱮᱡ ᱠᱟᱱᱟ ᱛᱚ ᱛᱚᱞᱟ ᱠᱚ, ᱟᱹᱣᱨᱤ ᱢᱟᱨᱟᱝᱚᱜᱼᱟ ᱛᱚ ᱮᱱᱠᱷᱟᱱ ᱵᱟᱹᱫᱽ ᱠᱟᱹᱢᱤ ᱠᱚ ᱟᱹᱣᱨᱤ ᱠᱚ, ᱮᱛᱚᱦᱚᱵ ᱵᱟᱲᱟ ᱜᱚᱫᱟ᱾
ᱚᱸᱻ᱾
ᱦᱮᱸ,
ᱟᱪᱪᱷᱟ᱾ ᱦᱩᱸ, ᱦᱩᱸ, ᱦᱩᱸ, ᱦᱩ᱾ ᱵᱚᱞᱮ ᱚᱱᱛᱮ ᱪᱮᱫᱠᱟ, ᱦᱩᱞ ᱢᱟᱦᱟ ᱠᱚ ᱢᱟᱱᱟᱣ ᱠᱮᱫᱟ?
ᱦᱮᱸ ᱱᱚᱛᱮ ᱦᱚᱸ ᱱᱟᱯᱟᱭ ᱜᱮᱠᱚ ᱢᱟᱱᱟᱣ ᱟᱠᱟᱜᱼᱟ ᱱᱚᱛᱮ ᱫᱚ, ᱛᱚ ᱤᱱᱟᱹ ᱦᱤᱞᱳᱜ ᱠᱷᱚᱱ ᱡᱟᱯᱩ ᱡᱟᱯᱩᱫ ᱮᱦᱵ ᱠᱟ ᱛᱚ ᱮᱱᱦᱤᱞᱳ ᱥᱮᱱ ᱚᱜ ᱵᱟᱭ ᱜᱟᱱ ᱜᱚᱞᱟᱝ ᱼᱟ ᱟᱰᱤ ᱥᱟᱺᱜᱤᱧ ᱫᱷᱟᱨᱟ ᱨᱮ ᱦᱩᱭᱩᱜᱼᱟ ᱛᱚ,
ᱦᱮᱸ ᱚᱱᱛᱮ ᱜᱮ ᱪᱮᱫ ᱞᱮᱠᱟ ᱠᱚ ᱢᱟᱱᱟᱣ ᱠᱮᱫᱟ?
ᱱᱚᱛᱮ ᱫᱚ ᱵᱟᱝ ᱠᱚ ᱢᱟᱱᱟᱣ ᱜᱮ ᱥᱮᱨᱚᱠᱚᱢ ᱫᱚ ᱳᱭ ᱟᱨᱠᱤ, ᱛᱩᱯᱩ ᱥᱟᱯᱷᱟ ᱠᱟᱛᱮᱜ ᱠᱟᱹᱴᱤᱡ ᱪᱷᱚᱪ ᱪᱷᱚᱲᱟ ᱠᱟᱛᱮᱫ ᱳᱭ ᱤᱭᱟᱹ ᱠᱚᱨᱮ ᱢᱩᱴᱷᱟᱹᱱ ᱠᱚᱨᱮ ᱤᱭᱟᱹ ᱠᱚᱠᱚ ᱪᱩᱢᱟᱹᱲᱟᱜ ᱜᱮᱭᱟ ᱵᱟᱦᱟ ᱢᱟᱞᱟ ᱠᱚ ᱚᱱᱟ ᱠᱚ,
ᱟᱪᱪᱷᱟ ᱟᱪᱪᱷᱟ ᱦᱮᱸ ᱦᱮᱸ ᱦᱮᱸ ᱫᱚᱢᱮ ᱜᱮᱠᱚ ᱢᱟᱱᱟᱣᱟ ᱚᱱᱛᱮ ᱫᱚ ᱥᱮ,
ᱵᱟᱝ ᱵᱟᱫᱚᱢᱮ ᱮᱠᱚᱴᱟ ᱫᱚ ᱵᱟᱝᱠᱚ ᱢᱟᱱᱟᱣ ᱜᱮᱭᱟ ᱱᱚᱛᱮ ᱫᱚ᱾ ᱚᱱᱟ ᱠᱚᱜᱮ ᱦᱩᱭᱩᱜ ᱜᱮᱭᱟ᱾ ᱟᱫᱚ ᱦᱚᱭᱛᱚ ᱠᱟᱹᱴᱤᱡ ᱠᱚ ᱢᱟᱱᱚᱛᱟᱱ ᱢᱟᱱᱚᱛᱟᱱᱤ ᱠᱚᱠᱚ ᱦᱤᱡᱩᱜᱼᱟ ᱠᱟᱹᱴᱤᱡ᱾ ᱠᱚ ᱤᱭᱟᱹ ᱜᱮᱭᱟ ᱠᱚ, ᱟᱠᱷᱲᱟ ᱜᱮᱭᱟ ᱠᱚ, ᱩᱱᱠᱩᱣᱟᱜ ᱚᱱᱟ ᱠᱚᱜᱮ ᱛᱟᱨᱯᱚᱨᱮ ᱟᱫᱚ ᱥᱮᱨᱚᱠᱚᱢ ᱫᱚ ᱪᱮᱫ ᱠᱚ ᱵᱟᱭ ᱦᱩᱭᱩᱜᱼᱟ, ᱞᱟᱦᱟ ᱛᱮᱫ ᱡᱚᱫᱤᱭᱳ ᱦᱩᱭ ᱠᱚᱜᱼᱟ ᱯᱚᱨᱚᱵᱽ ᱮᱱᱮ ᱯᱟᱛᱟ ᱯᱟᱛᱟ ᱮᱱᱮᱡ ᱱᱮᱛᱟᱨ ᱫᱚ ᱵᱟᱝ ᱦᱩᱭᱩᱜ ᱠᱟᱱᱟ ᱚᱱᱟ ᱠᱚᱫᱚ᱾
ᱟᱪᱪᱷᱟ ᱟᱪᱪᱷᱟ, ᱢᱟᱱᱮ ᱥᱟᱶᱛᱟ ᱨᱮᱱᱟᱜ ᱯᱨᱳᱜᱨᱟᱢ ᱠᱚᱦᱚᱸ ᱵᱟᱝ ᱦᱩᱭᱩᱜ ᱠᱟᱱᱟ ᱥᱮ ᱪᱮᱫᱞᱮᱠᱟ?
ᱵᱟ ᱵᱟ ᱵᱟᱝ ᱦᱩᱭᱩᱜ ᱠᱟᱱᱟ᱾
ᱟᱪᱪᱷᱟ, ᱟᱪᱪᱷᱟ᱾ ᱠᱷᱟᱹᱞᱤ ᱜᱚᱴ ᱪᱩᱢᱲᱟ ᱠᱚ ᱤᱱᱟᱹ ᱠᱚ ᱦᱩᱭᱩᱜ ᱟᱨ ᱪᱮᱫ ᱠᱚ?
ᱦᱩᱸ ᱦᱩᱸ ᱦᱩᱸ ᱚᱱᱟ ᱠᱚᱜᱮ, ᱟᱵᱮᱱ ᱥᱮᱫ ᱫᱚ?
ᱦᱮᱸ ᱱᱚᱛᱮ ᱦᱚᱸ ᱚᱠᱟ ᱞᱮᱠᱟ ᱪᱚᱝ ᱦᱩᱭᱩᱜᱼᱟ ᱟᱹᱞᱤᱧ ᱦᱚᱸ ᱵᱟᱞᱤᱧ ᱧᱮᱞ ᱟᱠᱟᱫᱟ ᱛᱚ ᱚᱱᱛᱮ ᱫᱚ ᱵᱮᱝᱜᱚᱞ ᱫᱤᱥᱚᱢ ᱥᱮᱫ ᱜᱮᱞᱤᱧ ᱪᱟᱞᱟ ᱞᱮᱱᱟ ᱟᱹᱰᱤ ᱱᱟᱯᱟᱭ ᱱᱟᱯᱟᱭ ᱜᱮᱞᱤᱧ ᱧᱮᱞ ᱠᱮᱼᱟ, ᱛᱚ ᱦᱮᱸ ᱟᱹᱰᱤ ᱫᱤᱱ ᱨᱮᱜᱮᱞᱤᱧ ᱪᱟᱞᱟᱜᱼᱟ, ᱱᱤᱭᱟᱹ ᱵᱟᱨᱥᱤ ᱫᱚ ᱵᱟᱝ, ᱱᱤᱭᱟᱹ ᱫᱷᱟᱣ ᱢᱟ ᱵᱟᱹᱞᱤᱧ ᱥᱮᱱ ᱫᱟᱲᱮᱭᱟᱫᱟ ᱪᱮᱫᱟᱜ ᱥᱮ ᱡᱟᱹᱯᱩᱫ ᱜᱮᱭᱟᱭ ᱥᱮ ᱪᱮᱫ ᱦᱚᱸ ᱵᱟᱝ ᱜᱟᱱ ᱞᱮᱱᱟ ᱾
ᱚᱸᱻ
ᱟᱯᱮ ᱫᱚ ᱵᱮᱝᱜᱚᱞ ᱫᱤᱥᱚᱢ ᱜᱮᱛᱚ?
ᱦᱩᱸ
ᱦᱮᱸ
ᱟᱪᱪᱷᱟ, ᱟᱪᱪᱷᱟ ᱟᱵᱮᱱ ᱫᱚ?
ᱟᱞᱤᱧ ᱫᱚ ᱚᱲᱤᱥᱟ ᱵᱷᱚᱧᱫᱤᱥᱚᱢ᱾
ᱚᱻ
ᱦᱮᱸ,
ᱛᱟᱦᱞᱮ ᱚᱱᱛᱮ ᱫᱚ ᱥᱚᱦᱨᱟᱭ ᱠᱚ ᱢᱟᱜ ᱢᱚᱬᱮ ᱠᱚ ᱪᱮᱫ ᱞᱮᱠᱟ ᱦᱩᱭᱩᱜ ᱜᱮᱭᱟ?
ᱦᱮᱸ ᱱᱚᱛᱮ ᱱᱟᱯᱟᱭ ᱜᱮ ᱟᱹᱰᱤ ᱱᱟᱯᱟᱭ ᱦᱩᱭᱩᱜᱼᱟ, ᱱᱚᱛᱮ ᱢᱟ ᱞᱟᱹᱭ ᱞᱮᱠᱷᱟᱡ ᱫᱚ ᱫᱚᱢᱮ ᱠᱚ ᱨᱟᱹᱥᱠᱟᱹᱭᱟ ᱱᱚᱛᱮ ᱢᱟ᱾
ᱚ ᱠᱟᱹᱴᱤᱡ ᱞᱟᱹᱭ ᱵᱤᱱ ᱟᱞᱮ ᱥᱮᱫ ᱫᱚ ᱵᱟᱝ ᱦᱩᱭᱩᱜ ᱜᱮᱭᱟ ᱛᱚ᱾
ᱟᱪᱪᱷᱟ ᱟᱪᱪᱷᱟ, ᱦᱚᱸ ᱱᱚᱛᱮ ᱵᱩᱦᱩᱫ ᱦᱮᱱᱟᱜ-ᱟ ᱟᱹᱰᱤ ᱱᱟᱯᱟᱭ ᱦᱩᱭᱩᱜᱼᱟ ᱞᱟᱹᱭ ᱞᱮᱠᱷᱟᱡ ᱫᱚ ᱢᱟᱱᱮ ᱥᱚᱨᱚᱨᱟᱭ ᱨᱮᱦᱚᱸ ᱵᱟᱦᱟ ᱨᱮᱦᱚᱸ᱾ ᱵᱟᱝ ᱢᱟᱜ ᱢᱚᱬᱮ ᱨᱮ ᱢᱚᱬᱮ ᱥᱮᱨᱢᱟ ᱨᱮ ᱢᱤᱫᱟᱹᱣ ᱤᱭᱚᱜ ᱠᱟᱱᱟ ᱛᱚ, ᱟᱨ ᱵᱟᱠᱷᱟᱱ ᱚᱱᱠᱟ ᱤᱥᱯᱚᱴ ᱠᱚ ᱦᱩᱭᱮᱱ ᱯᱟᱛᱟ ᱮᱱᱮᱡ ᱠᱚ ᱦᱩᱭᱮᱱ ᱱᱚᱝᱠᱟ ᱠᱚ ᱫᱚᱦᱚᱭ ᱜᱮᱭᱟ ᱯᱨᱳᱜᱨᱟᱢ ᱠᱚ᱾ ᱢᱟᱱᱮ ᱟᱨ ᱯᱨᱳᱜᱨᱟᱢ ᱱᱚᱝᱠᱟ ᱤᱭᱟᱹ ᱨᱮᱜᱮ ᱱᱟᱦᱟᱜ ᱠᱚ ᱫᱚᱦᱚᱭᱟ ᱡᱟᱦᱟᱱᱟᱜ ᱱᱚᱝᱠᱟ ᱢᱟᱜ-ᱢᱚᱬᱮ ᱠᱚ ᱥᱚᱨᱦᱟᱭ ᱠᱚᱨᱮ ᱜᱮ ᱦᱟᱜ᱾
ᱦᱮᱸ
ᱵᱟᱝ ᱚᱱᱮ ᱥᱟᱠᱨᱟᱛ ᱵᱟᱥᱠᱮ ᱠᱷᱚᱱ ᱡᱟᱦᱟᱸ ᱞᱮᱠᱟ ᱥᱟᱠᱨᱟᱛ ᱠᱚ ᱡᱚᱢᱟ ᱤᱱᱟᱹ ᱵᱟᱥᱠᱮ ᱦᱤᱞᱳᱜ ᱠᱷᱚᱱᱜᱮ ᱮᱦᱚᱵᱚᱜ-ᱟ ᱱᱚᱛᱮ ᱫᱚ᱾ ᱚ
ᱟᱪᱪᱷᱟ ᱦᱩᱸ
ᱢᱟᱱᱮ ᱞᱟᱜᱟᱛᱟ ᱚᱱᱮ ᱥᱟᱠᱨᱟᱛ ᱵᱟᱥᱠᱮ ᱠᱷᱚᱱ ᱞᱟᱜᱟᱛᱟᱨ ᱥᱤᱛᱩᱝ ᱫᱷᱟᱹᱨᱤᱡ ᱪᱟᱹᱞᱩᱜ-ᱟ ᱱᱤᱭᱟᱹ ᱨᱟᱡᱟ ᱚᱱᱟ ᱞᱟᱦᱟ ᱫᱷᱟᱨᱤᱡ ᱫᱚ᱾
ᱦᱩᱸ
ᱦᱮᱸ ᱨᱟᱡᱟ ᱥᱟᱞᱟ ᱯᱚᱨᱮ ᱱᱚᱛᱮ ᱦᱚᱸ ᱫᱟᱜᱟᱭ ᱥᱮ ᱱᱚᱛᱮ ᱪᱟᱥ ᱫᱤᱱ ᱠᱚ ᱛᱮ ᱥᱮᱴᱮᱨᱮᱱ ᱛᱮ ᱯᱨᱳᱜᱨᱟᱢ ᱠᱚᱦᱚᱸ ᱵᱟᱭ ᱜᱟᱱᱚᱜ-ᱟ ᱛᱚᱠᱷᱚᱱ,
ᱟᱨ ᱟᱪᱪᱷᱟ
ᱧᱮᱞ ᱵᱟᱲᱟ ᱟᱠᱟᱫ ᱜᱮᱭᱟᱵᱤᱱ ᱯᱟᱞᱮ ᱱᱚᱛᱮ ᱵᱤᱱ ᱦᱮᱡ ᱵᱟᱲᱟ ᱟᱠᱟᱱ ᱜᱮᱭᱟ ᱥᱮ ᱪᱮ?
ᱵᱟ ᱵᱟᱝ ᱵᱟᱝ ᱪᱟᱞᱟᱣ ᱦᱩᱭ ᱠᱟᱱ ᱜᱮᱭᱟ᱾
ᱟᱪᱪᱷᱟ ᱟᱪᱪᱷᱟ
ᱦᱩᱸ ᱱᱤᱝᱠᱟ ᱵᱮᱝᱜᱚᱞ ᱵᱟᱭᱨᱮ ᱠᱷᱚᱱᱟᱜ ᱫᱚ ᱚᱠᱟ ᱥᱮᱫ ᱩᱰᱩᱠ ᱫᱚ ᱵᱟᱝ ᱦᱩᱭ ᱠᱟᱱᱟ ᱟᱸᱡᱚᱢ ᱠᱟᱫᱟ ᱞᱤᱧ᱾ ᱦᱩᱸ
ᱯᱟᱞᱮ ᱟᱹᱞᱤᱧ ᱢᱤᱫᱟᱹᱣ ᱞᱤᱧ ᱥᱮᱱ ᱛᱟᱦᱮᱸᱱᱟ ᱡᱷᱟᱲᱜᱨᱟᱢ ᱫᱷᱟᱨᱤᱡ ᱞᱤᱧ ᱩᱴᱷᱟᱹᱣ ᱞᱮᱱ ᱛᱟᱦᱮᱸᱱ, ᱡᱷᱟᱲᱜᱨᱟᱢ ᱦᱚᱱᱛᱮ ᱞᱤᱧ ᱥᱮᱱ ᱟᱠᱟᱱ ᱜᱮᱭᱟ ᱦᱟᱣᱲᱟ ᱥᱮᱱ
ᱦᱩᱸ
ᱦᱮᱸ ᱫᱟᱨᱮ ᱟᱫᱚ ᱫᱚᱥᱨᱟ ᱫᱨᱤᱧ ᱧᱮᱞ ᱞᱟᱫ ᱛᱟᱦᱮᱸᱱ ᱡᱷᱟᱲᱜᱨᱟᱢ ᱱᱤᱭᱟᱹ ᱯᱟᱦᱴᱟ ᱪᱚᱝ ᱪᱮᱫ ᱟᱹᱛᱩ ᱪᱠᱚ ᱞᱟᱹᱭᱟ ᱟᱹᱛᱩ ᱧᱩᱛᱩᱢ ᱵᱟᱞᱤᱧ ᱴᱷᱤᱠᱟᱹᱭᱮᱜ-ᱟ ᱱᱤᱛᱚᱜ ᱦᱮᱸᱥᱮ᱾
ᱦᱳᱭ ᱩᱸ ᱚᱱᱛᱮ ᱫᱚ ᱵᱟᱝ ᱪᱟᱞᱟᱣ ᱦᱩᱭ ᱠᱟᱱᱟ ᱛᱤᱥ ᱜᱮ ᱪᱟᱞᱟᱣ ᱨᱮᱱᱟᱜ ᱢᱟ ᱪᱷᱟᱹ ᱢᱮᱱᱟᱜ-ᱟ ᱚᱱᱛᱮ ᱱᱟᱜ ᱫᱤᱥᱚᱢ ᱧᱮᱞ ᱨᱮᱱᱟᱜ᱾
ᱟᱪᱪᱷᱟ ᱟᱪᱪᱷᱟ ᱦᱚᱸ ᱰᱮᱢ ᱠᱚ ᱢᱮᱱᱟᱜ-ᱟ, ᱧᱮᱞ ᱡᱚᱝ ᱟᱜ ᱡᱟᱭᱜᱟ ᱠᱚᱫᱚ ᱵᱚᱦᱩᱛ ᱢᱮᱱᱟᱜ-ᱟ ᱢᱟᱱᱮ ᱯᱮᱨᱮᱡ ᱟᱠᱟᱱ ᱜᱮᱭᱟ ᱛᱚ ᱚᱱᱟ ᱜᱚᱢᱦᱟ ᱠᱚᱨᱮᱜ ᱜᱮ ᱡᱩᱫᱤ ᱦᱤᱡᱩᱜ ᱠᱷᱟᱡ ᱯᱮ ᱱᱟᱯᱟᱭ ᱱᱟᱯᱟᱭ ᱯᱨᱳᱜᱨᱟᱢ ᱠᱚᱫᱚ, ᱜᱚᱢᱦᱟ ᱠᱚᱨᱚ ᱫᱚ ᱢᱟᱱᱮ ᱟᱸᱡᱚᱢ ᱵᱟᱲᱟᱣ ᱟᱠᱟᱫ ᱜᱮᱭᱟᱵᱤᱱ ᱯᱟᱞᱮ ᱵᱟᱠᱵᱚᱨ ᱰᱮᱢ, ᱥᱩᱞᱟᱹᱭᱯᱟᱴ ᱰᱮᱢ᱾
ᱪᱮᱫ ᱵᱮᱢ?
ᱵᱟᱠᱵᱚᱨ ᱰᱮᱢ ᱥᱩᱞᱟᱹᱭᱯᱟᱴ ᱰᱮᱢ ᱵᱮᱱ ᱟᱸᱡᱚᱢ ᱵᱟᱲᱟ ᱠᱟᱫ ᱜᱮᱭᱟ ᱯᱟᱞᱮᱱ ᱦᱮᱸ ᱦᱮᱸ ᱚᱸᱰᱮ ᱯᱨᱳᱜᱨᱟᱢ ᱦᱩᱭᱩᱜ-ᱟ ᱩᱱ ᱡᱚᱠᱷᱟᱡ ᱫᱚ ᱯᱮ ᱫᱤᱱ ᱡᱟᱜᱮ ᱦᱩᱭᱩᱜ-ᱟ ᱚᱸᱰᱮ ᱫᱚ᱾
ᱚ
ᱚ
ᱟᱪᱪᱷᱟ ᱟᱪᱪᱷᱟ
ᱟᱹᱰᱤ ᱱᱟᱯᱟᱭ ᱦᱩᱭᱩᱜ-ᱟ ᱯᱮ ᱫᱤᱱ ᱥᱟᱨᱟ ᱫᱤᱱ ᱵᱮᱲᱟᱜᱮ ᱯᱟᱛᱟ ᱮᱱᱮᱡ ᱠᱚ ᱯᱟᱛᱟ ᱮᱱᱮᱡ ᱠᱚ ᱦᱩᱭᱩᱜ-ᱟ ᱡᱟᱛᱨᱟ ᱠᱚ ᱵᱟᱝ ᱠᱚᱢᱯᱤᱴᱤᱥᱚᱱ ᱰᱨᱟᱢᱟ ᱦᱩᱭᱮᱱ ᱟᱨ ᱵᱟᱠᱷᱟᱱ ᱵᱚᱞ ᱠᱷᱮᱞ ᱦᱩᱭᱮᱱ ᱱᱦᱟᱜ ᱦᱮᱸ ᱥᱮ᱾ ᱦᱮᱸ
ᱪᱷᱟ
ᱫᱚᱢᱮ ᱞᱮ ᱨᱟᱹᱥᱠᱟᱹᱭᱟ ᱤᱱᱟᱹᱜ ᱵᱟᱨ ᱯᱮ ᱫᱤᱱ ᱜᱟᱱ ᱦᱟᱸᱜ ᱟᱞᱮ ᱫᱚ ᱱᱤᱭᱟᱹ ᱦᱟᱜ ᱥᱮ ᱴᱨᱮᱚ ᱠᱟᱱᱟ ᱟᱜᱚᱥᱴ ᱨᱮᱱᱟᱜ ᱢᱮᱱᱟᱜ ᱫᱚ, ᱟᱜᱚᱥᱴ ᱱᱮ ᱤᱭᱟᱹ ᱦᱤᱞᱳᱜ ᱠᱚᱱ ᱜᱮ ᱮ ᱜᱚᱢᱦᱟ ᱵᱟᱥᱠᱮ ᱦᱤᱞᱳᱜ ᱠᱷᱚᱱᱜᱮ ᱞᱟᱜᱟᱛᱟᱨ ᱪᱟᱹᱞᱩᱜ-ᱟ ᱯᱮ ᱯᱩᱱ ᱫᱤᱱ᱾ ᱱᱤᱭᱟᱹ ᱟᱜᱚᱥᱴ ᱯᱟᱞᱮ ᱛᱤᱨᱤᱚᱥ ᱛᱟᱨᱤᱠᱷ ᱦᱤᱞᱳᱜ᱾ ᱯᱟᱞᱮᱱ ᱮᱠᱷᱚᱱ ᱮᱦᱚᱵᱚᱜ ᱠᱟᱱᱟ ᱱᱟᱦᱟᱜ ᱦᱮᱸ᱾
ᱟᱪᱪᱷᱟ ᱟᱪᱪᱷᱟ
ᱟᱴᱷᱟᱥ ᱥᱮ ᱛᱤᱥ ᱛᱟᱹᱨᱤᱠᱷ ᱩᱱᱟᱹᱜ ᱵᱟᱹᱞᱤᱧ ᱩᱭᱦᱟᱹᱨ ᱮ-ᱟ ᱦᱮᱸ ᱥᱮ᱾
ᱚ
ᱩᱸ
ᱦᱤᱡᱩᱜ ᱯᱮ ᱧᱮᱞ ᱤᱫᱤ ᱯᱮ᱾ ᱟᱨ
ᱦᱩᱸ ᱪᱟᱞᱟᱜ ᱞᱟᱜᱤᱫ ᱜᱮ ᱚᱱᱛᱮᱱᱟᱜ᱾ ᱟᱱᱛᱮ ᱫᱤᱥᱚᱢ ᱠᱚ ᱚᱱᱛᱮᱱᱟᱜ ᱠᱟᱞᱪᱟᱨ ᱠᱚ᱾
ᱦᱮᱸ
ᱚᱱᱟ ᱧᱮᱞ ᱨᱮᱱᱟᱜ ᱢᱟ ᱫᱚᱢᱮ ᱜᱮ ᱤᱪᱪᱷᱟᱹ ᱢᱮᱱᱟᱜ-ᱟ᱾
ᱦᱚᱸᱛᱚ ᱚᱱᱟ ᱯᱨᱳᱜᱨᱟᱢ ᱠᱚᱨᱮᱜ ᱜᱮ ᱦᱤᱡᱩᱜ ᱯᱮ ᱡᱟᱹᱥᱛᱤ ᱯᱮ ᱧᱮᱞ ᱫᱟᱲᱮᱭᱟᱜ-ᱟ ᱾ ᱦᱮᱸ ᱤᱱᱟᱹ ᱤᱭᱟᱹ ᱨᱮᱜᱮ ᱱᱟᱦᱟᱜ ᱱᱤᱭᱟᱹ ᱱᱤᱭᱟᱹ ᱦᱤᱡᱩᱜ ᱠᱟᱱ᱾
ᱤᱭᱟᱹ ᱰᱮᱢ ᱡᱟᱛᱨᱟ ᱨᱮᱜᱮ ᱱᱟᱜ ᱦᱮᱸ ᱥᱮ ᱩᱱ ᱡᱚᱠᱷᱟ ᱜᱮ ᱫᱤᱥᱚᱢ ᱠᱚ᱾ ᱧᱮᱞ ᱛᱟᱨᱟᱭᱟ ᱤᱱᱟᱹ ᱫᱚ ᱵᱟᱨᱥᱤᱧ᱾ ᱯᱮ ᱫᱤᱱ ᱯᱮ ᱛᱟᱦᱮᱸ ᱞᱮᱱ ᱠᱷᱟᱡ ᱜᱚᱴᱟ ᱯᱮ ᱧᱮᱞ ᱯᱩᱨᱟᱹᱜ-ᱟ ᱤᱱᱟᱹ ᱜᱮ ᱵᱟᱠᱷᱟᱱ ᱨᱟᱛ ᱡᱟᱛ᱾ ᱡᱟᱛᱨᱟ ᱦᱩᱭᱩᱜ ᱜᱮᱭᱟ ᱨᱟᱛ ᱵᱮᱱ ᱟᱸᱡᱚᱢ ᱵᱟᱲᱟ ᱟᱠᱟᱫᱟ ᱜᱮᱭᱟ ᱾
ᱦᱚᱸ ᱦᱚᱸ ᱦᱚᱸ ᱟᱞᱮ ᱥᱮᱫ ᱦᱚᱸ ᱦᱩᱭᱩᱜ ᱜᱮᱭᱟ ᱨᱛᱱ ᱫᱚ᱾
ᱨᱟᱛ ᱫᱚ ᱦᱩᱭᱩᱜ ᱜᱮᱭᱟ᱾
ᱩᱸ
ᱱᱚᱰᱮ ᱦᱚᱸ ᱟᱹᱰᱤ ᱫᱚᱢᱮ ᱜᱮᱠᱚ ᱵᱷᱤᱲᱚᱜ-ᱟ ᱱᱚᱸᱰᱮ ᱦᱚᱸ᱾
ᱦᱚᱸ
ᱦᱮᱸ
ᱩᱲᱤᱥᱟ ᱨᱮᱜᱮ ᱡᱚᱜᱚᱱᱱᱟᱛᱷ ᱢᱚᱱᱫᱤᱨ ᱢᱮᱱᱟᱜ ᱟᱥᱮ᱾
ᱦᱮᱸ ᱦᱮᱸ ᱯᱩᱨᱤ ᱨᱮ ᱢᱮᱱᱟᱜ-ᱟ, ᱟᱞᱮ ᱫᱚ ᱵᱷᱚᱡᱽ ᱫᱤᱥᱚᱢ ᱞᱮ ᱯᱟᱲᱟᱣ ᱫᱚ ᱠᱟᱹᱴᱤᱡ ᱪᱮᱛᱟᱱ ᱫᱷᱟᱨᱟ ᱨᱮᱞᱮ᱾ ᱯᱟᱲᱟᱜ -ᱟ ᱚᱱᱟ ᱢᱩᱪᱟᱹᱫ ᱩᱛᱟᱹᱨ ᱨᱮᱱᱟᱜ ᱞᱟᱹᱭ ᱞᱮᱠᱷᱟᱡ ᱫᱚ᱾ ᱦᱮᱸ
ᱛᱟᱦᱚᱞᱮ ᱚᱱᱛᱮ ᱠᱩ ᱦᱩᱲᱩ ᱠᱚᱫᱚ ᱟᱹᱣᱨᱤ ᱨᱚᱦᱚᱭ ᱦᱩᱭᱩᱜ-ᱟ
ᱟᱹᱣᱨᱤ ᱜᱮᱭᱟ ᱱᱚᱛᱮ ᱫᱚ, ᱢᱟᱱᱮ ᱫᱟᱜ ᱫᱚ ᱫᱟᱜ ᱟᱠᱟᱫ ᱛᱚᱞᱟ ᱠᱟᱫ ᱛᱚ ᱚᱱᱟᱜᱮ ᱟᱹᱣᱨᱤ ᱢᱟᱨᱟᱝ ᱚᱜ-ᱟ᱾ ᱚᱱᱟ ᱠᱚ ᱠᱟᱹᱴᱤᱡ ᱢᱟᱨᱟᱝ ᱚᱢᱚᱱ ᱞᱮᱱᱠᱷᱟᱱ ᱟᱨ ᱵᱟᱨᱥᱤᱧ ᱜᱟᱱ᱾
ᱪᱮᱫ ᱠᱚᱯᱮ ᱨᱚᱦᱚᱭ ᱜᱮᱭᱟ?
ᱥᱚᱵᱽᱡᱤ ᱠᱚᱫᱚ ᱮᱢᱱᱤ ᱫᱤᱱ ᱨᱮᱫᱚ ᱚᱱᱛᱮ ᱵᱩᱨᱩ ᱫᱤᱥᱚᱢ ᱠᱟᱱᱟ ᱥᱮ, ᱠᱟᱹᱴᱤᱡ ᱰᱩᱝᱨᱤ ᱠᱚᱨᱮᱱᱟᱜ ᱵᱟᱠᱷᱟᱱ ᱵᱩᱨᱩ ᱠᱚᱨᱮᱱᱟᱜ ᱦᱟᱥᱟ᱾ ᱞᱤᱸᱜᱤ ᱟᱬᱜᱚᱱ ᱠᱷᱟᱡ ᱵᱟᱭ‌ ᱜᱟᱱᱚᱜ-ᱟ᱾ ᱥᱚᱵᱽᱡᱤ ᱞᱟᱜᱟᱣ ᱠᱟᱫᱟ ᱛᱚ ᱚᱲᱟᱜ ᱥᱩᱨ ᱵᱟᱲᱜᱮ ᱠᱚᱨᱮ ᱫᱚ ᱜᱟᱱᱚᱜ ᱜᱮᱭᱟ ᱢᱟᱱᱮ᱾ ᱡᱚᱢ ᱵᱟᱠᱷᱨᱟ ᱫᱚ ᱦᱮᱸ ᱟᱨ ᱱᱚᱝᱠᱟ᱾ ᱟᱠᱷᱨᱤᱧ ᱵᱟᱠᱷᱨᱟ ᱠᱚᱫᱚ ᱵᱟᱝ ᱜᱟᱱᱚᱜ-ᱟ ᱱᱤᱛᱚᱜ᱾ ᱪᱮᱫᱟᱜ ᱥᱮ ᱫᱟᱜ ᱨᱮᱱᱟᱜ ᱥᱩᱵᱤᱫᱷᱟ ᱩᱱᱟᱹᱜ ᱵᱟᱹᱱᱩᱜ ᱟᱥᱮ᱾ ᱦᱮᱸ ᱚᱱᱛᱮ ᱫᱚ ᱵᱩᱨᱩ ᱫᱤᱥᱚᱢ ᱥᱮ ᱴᱟᱰᱤ ᱫᱤᱥᱚᱢ ᱠᱟᱱᱟ᱾
ᱵᱟᱝᱜᱮ ᱴᱟᱰᱤ ᱫᱤᱥᱚᱢ ᱠᱟᱱᱟ ᱱᱚᱱᱛᱮ ᱫᱚ ᱵᱤᱨ ᱦᱚᱸ᱾ ᱠᱚᱢ ᱜᱮᱭᱟ ᱮᱢᱱᱤ ᱴᱟᱰᱤ ᱜᱮ ᱫᱚᱢᱮ᱾
ᱦᱩᱢ ᱢᱟᱱᱮ ᱵᱮᱥᱤ ᱵᱤᱨ ᱢᱮᱱᱟᱜ-ᱟ ᱚᱱᱛᱮ ᱫᱚ ᱧᱮᱞ ᱞᱮᱠᱷᱟᱡ ᱜᱚᱴᱟ ᱠᱚᱭᱚᱜ ᱞᱮᱠᱷᱟᱡ ᱜᱚᱴᱟ ᱧᱮᱞ ᱧᱟᱢᱚᱜ-ᱟ ᱟᱞᱮᱥᱮᱫ ᱫᱚ ᱚᱱᱠᱟ ᱫᱚ ᱵᱟᱝᱜᱮ᱾ ᱟᱞᱮ ᱥᱮᱫ ᱫᱚ ᱵᱩᱨᱩ ᱫᱤᱥᱚᱢ ᱠᱟᱱᱟ ᱡᱟᱦᱟᱸ ᱥᱮᱫ ᱵᱤᱱ ᱠᱚᱭ ᱠᱚᱭᱚᱜᱼᱟ᱾ ᱚᱛᱮ ᱵᱩᱨᱩ ᱫᱟᱨᱮ ᱫᱷᱤᱨᱤ ᱤᱱᱟᱹ ᱠᱚᱜᱮᱢ ᱧᱮᱞ ᱧᱟᱢᱟ ᱟᱨ ᱪᱮᱫ ᱦᱚᱸ ᱵᱟᱝ ᱧᱮᱞ ᱧᱟᱢᱚᱜᱼᱟ᱾
ᱦᱩᱸ
ᱦᱚᱸ ᱟᱹᱵᱤᱱ ᱥᱮᱱᱟᱜ ᱠᱟᱞᱪᱟᱨ ᱠᱚ ᱟᱸᱡᱚᱢ ᱠᱟᱛᱮᱜ ᱵᱷᱟᱹᱜᱤ ᱜᱮᱞᱤᱧ ᱵᱩᱡ ᱠᱮᱫᱟ᱾ ᱪᱟᱞᱟᱣ ᱨᱮᱱᱟᱜ ᱤᱪᱷᱟᱹ ᱦᱩᱭᱩᱜ ᱠᱟᱱᱟ᱾ ᱱᱤᱛᱚᱜ ᱫᱚ ᱫᱚᱢᱮ ᱜᱮ ᱡᱮ ᱧᱮᱞ ᱦᱩᱭᱩᱜᱼᱟ᱾
ᱦᱮᱸ ᱦᱮᱸ ᱱᱤᱦᱟᱹᱛᱮ ᱦᱤᱡᱩᱜ ᱯᱮ ᱱᱤᱭᱟᱹ ᱜᱚᱢᱦᱟ ᱨᱮ ᱾ ᱜᱚᱢᱦᱟ ᱨᱮᱜᱮᱼᱼ ᱴᱟᱭᱤᱢ ᱛᱟᱦᱮᱱᱟ ᱟᱨ ᱤᱱᱟᱹᱜ ᱛᱚ ᱱᱟᱦᱟᱜ ᱨᱚᱦᱚᱭ ᱠᱚᱫᱚ ᱨᱚᱦᱚᱭ ᱠᱚ ᱠᱟᱬᱦᱟᱱ ᱠᱚᱫᱚ ᱱᱟᱦᱟᱜ ᱯᱮ ᱪᱟᱵᱟᱭᱟ ᱱᱟᱦᱟᱜ ᱯᱟᱞᱮ᱾ ᱱᱟᱹᱜᱼᱼ ᱛᱟᱦᱟ ᱦᱤᱡᱩᱜ ᱯᱮ᱾ ᱧᱮᱞ ᱤᱫᱤ ᱯᱮ ᱟᱨ᱾ ᱦᱮᱸᱻ ᱩᱱ ᱡᱚᱠᱷᱟ ᱜᱮ ᱠᱟᱞᱪᱟᱨ ᱨᱮᱱᱟᱜ ᱧᱮᱞ ᱫᱚ ᱵᱷᱟᱹᱜᱤᱭᱟ ᱦᱮᱸ ᱥᱮ᱾ ᱫᱟᱜ ᱡᱟᱹᱯᱩᱫ ᱡᱟᱹᱯᱩᱫ ᱱᱚᱛᱮ ᱫᱚᱢᱮ ᱦᱚᱸ ᱵᱟᱭ ᱥᱤᱛᱩᱝ ᱟᱨ ᱥᱤᱛᱩᱝ ᱫᱤᱱ ᱫᱚ ᱟᱹᱰᱤ ᱡᱳᱨ ᱜᱮᱼᱼ ᱠᱚᱥᱴᱚᱜᱼᱟ ᱱᱚᱛᱮ ᱫᱚ ᱾ ᱠᱟᱞᱪᱟᱨ ᱫᱚ ᱧᱤᱫᱟᱹ ᱜᱮ ᱦᱩᱭᱩᱜᱼᱟ ᱾ ᱞᱟᱹᱭ ᱞᱮᱠᱷᱟᱱ ᱰᱤᱡᱮ ᱞᱟᱜᱽᱬᱮ ᱮᱱᱮᱡ ᱠᱚᱫᱚ᱾ ᱛᱚ ᱯᱷᱤᱨ ᱵᱷᱤ ᱢᱟᱱᱮ ᱚᱸᱰᱮᱱᱟᱜ ᱠᱟᱞᱪᱟᱨᱼᱼ ᱠᱟᱹᱴᱤᱡ ᱧᱮᱞ ᱤᱫᱤ ᱯᱮ ᱾ ᱰᱮᱢ ᱨᱮ ᱚᱠᱟ ᱞᱮᱠᱟ ᱠᱚ ᱡᱟᱣᱨᱟᱜᱼᱟ ᱾ ᱤᱱᱟᱹ ᱜᱮᱯᱮ ᱦᱮᱸ ᱥᱮ᱾
ᱦᱩᱸ ᱦᱩᱸ ᱦᱳ ᱟᱪᱷᱟ ᱟᱪᱷᱟ,
ᱦᱮᱸᱻ ᱟᱨ ᱟᱯᱮ ᱥᱮᱫ ᱫᱚ ᱚᱱᱛᱮ ᱠᱚᱫᱚ ᱦᱩᱭ ᱵᱟᱲᱟᱜᱼᱟ? ᱥᱮ ᱵᱟᱝ ᱡᱟᱦᱟᱱᱟᱜ ᱠᱚ ᱯᱨᱳᱜᱨᱟᱢ ᱠᱚ ᱚᱱᱠᱟ?
ᱦᱮᱸ ᱵᱟᱝᱜᱟ ᱾ ᱥᱮᱨᱚᱠᱚᱢ ᱫᱚ ᱵᱟᱝ ᱦᱩᱭᱩᱜ ᱜᱮᱭᱟ ᱱᱚᱛᱮ ᱨᱮᱫᱚ ᱾ ᱵᱩᱨᱩ ᱵᱚᱸᱜᱟ ᱵᱤᱱ ᱟᱸᱡᱚᱢ ᱠᱟᱜ ᱜᱮᱭᱟ?
ᱦᱮᱸ ᱚᱠᱟᱨᱮ ᱠᱚᱨᱮ ᱪᱚᱝ? ᱢᱟᱥᱮ ᱞᱟᱹᱭ ᱵᱤᱱ?
ᱚᱱᱟ ᱫᱚ ᱵᱤᱞ ᱯᱟᱦᱟᱲᱤ ᱨᱮ ᱦᱩᱭᱩᱜ ᱜᱮᱭᱟ᱾
ᱦᱮᱸ ᱵᱮᱞᱯᱟᱦᱟᱲᱤᱭᱟᱹ᱾
ᱛᱤᱦᱟᱹᱱ ᱫᱚ ᱵᱟᱝ ᱦᱚᱞᱟ ᱦᱩᱭᱱᱟ ᱦᱚᱞᱟ ᱦᱚᱞᱟ ᱥᱚᱱᱤ ᱵᱟᱨ᱾ ᱦᱩᱸ
ᱥᱮᱱᱚᱞᱤᱧ ᱢᱚᱡᱽ ᱞᱮᱫ ᱜᱮ ᱛᱟᱦᱮᱱᱟ᱾ ᱛᱚ ᱪᱤᱠᱟᱹᱭᱮᱱᱟᱼᱼ ᱱᱚᱜ ᱱᱚᱝᱠᱟ ᱫᱟᱜ ᱡᱟᱹᱯᱩᱫ ᱠᱷᱟᱱ ᱥᱮᱱ ᱵᱟᱝ ᱜᱟᱱ ᱞᱮᱱᱟ᱾ ᱧᱮᱞ ᱟᱠᱟᱫ ᱞᱤᱧ ᱚᱱᱟ ᱠᱚᱫᱚ ᱵᱮᱞᱯᱟᱦᱲᱤ ᱠᱚᱫᱚ ᱾ ᱚᱱᱟ ᱡᱟᱦᱟᱸ ᱨᱮᱱᱟᱜ ᱵᱚᱱ ᱞᱟᱹᱭ ᱟᱠᱟᱱᱟ ᱠᱟᱺᱭᱤᱥᱚᱲ ᱱᱟᱜ᱾
ᱟᱹᱞᱤᱧ ᱫᱚ ᱵᱟᱹᱞᱤᱧ ᱧᱮᱞ ᱠᱟᱫᱟ ᱾ ᱟᱸᱡᱚᱢ ᱠᱟᱫᱟ ᱞᱤᱧ ᱞᱟᱹᱭᱟ ᱾ ᱥᱩᱨ ᱜᱮ ᱠᱤᱱᱛᱩ ᱵᱟᱝ ᱪᱟᱞᱟᱣ ᱦᱩᱭ ᱠᱟᱱᱟ᱾
ᱟᱪᱷᱟ ᱟᱪᱷᱟ᱾
ᱦᱩᱸ ᱩᱸ
ᱦᱮᱸ
ᱚᱱᱟᱜᱮ ᱟᱫᱚ ᱪᱟᱞᱟᱣ ᱨᱮᱱᱟᱜ ᱢᱟ ᱤᱪᱷᱟᱹ ᱢᱮᱱᱟᱜ ᱛᱟᱦᱮᱸ ᱞᱮᱱᱟ ᱾ ᱟᱫᱚ ᱵᱟᱝ ᱦᱩᱭ ᱞᱮᱱᱟ᱾ ᱱᱤᱭᱟᱹ ᱵᱟᱨ ᱦᱚᱸ᱾ ᱟᱫᱚ ᱯᱚᱨᱮ ᱛᱮ ᱫᱚ ᱧᱮᱞ ᱦᱩᱭᱩᱜ ᱠᱟᱱᱟ᱾
ᱦᱮᱸᱻ
ᱱᱤᱭᱟᱠᱚ ᱱᱴᱤᱡ ᱥᱚᱱᱤᱵᱟᱨ ᱡᱟ ᱦᱩᱭᱩᱜᱼᱟ᱾ ᱚᱱᱟ ᱴᱮᱱ ᱫᱚ ᱫᱚᱢᱮ ᱡᱟᱠ ᱜᱮ ᱦᱩᱭᱩᱜᱼᱟ᱾ ᱤᱫᱤ ᱟᱠᱚ ᱡᱮ ᱢᱟᱥᱼᱼ ᱨᱮᱱᱟᱜ ᱛᱟᱞᱟ ᱥᱚᱱᱤᱵᱟᱨ ᱟᱨᱠᱤ ᱵᱟᱨᱭᱟ ᱥᱚᱱᱤᱵᱟᱨ ᱯᱚᱨᱮᱱᱟᱜ ᱯᱮᱭᱟ ᱥᱚᱱᱤᱵᱟᱨ ᱨᱮᱼᱼ ᱫᱚᱢᱮ ᱡᱟᱠ ᱦᱩᱭᱩᱜ ᱜᱮᱭᱟ ᱟᱫᱚ ᱦᱩᱭ ᱫᱚ ᱦᱩᱭᱮᱱ ᱜᱮᱭᱟ᱾
ᱟᱪᱪᱷᱟ ᱟᱪᱪᱷᱟ
ᱦᱩᱸᱻ ᱢᱮᱱ ᱫᱟᱞᱤᱧ ᱛᱟᱦᱚᱞᱮ ᱱᱚᱝᱠᱟ ᱜᱮ ᱫᱚᱦᱚᱭ ᱫᱟᱞᱤᱧ ᱴᱟᱭᱤᱢ ᱠᱚ ᱦᱩᱭᱮᱡ ᱮᱱᱟ᱾ ᱟᱹᱵᱤᱱ ᱥᱟᱱᱟ ᱤᱭᱟᱹ ᱠᱚ ᱟᱸᱡᱚᱢ ᱠᱟᱛᱮᱜ ᱧᱮᱞ ᱜᱮ ᱪᱟᱞᱟᱜ ᱜᱮ ᱥᱟᱱᱟᱭᱮᱜ ᱞᱤᱧᱟ ᱾
ᱦᱤᱡᱩ ᱵᱤᱱ ᱦᱤᱡᱩᱜ ᱵᱤᱱ ᱱᱤᱭᱟᱹᱛᱤ ᱢᱟ ᱛᱚᱵᱮ ᱚᱠᱛᱚ ᱠᱚ ᱯᱚᱞᱚᱢ! ᱤᱫᱼᱼ
ᱦᱮᱸ ᱦᱟᱸ ᱦᱟᱸ ᱦᱟᱸ ᱴᱷᱤᱠ ᱟᱪᱷᱮ ᱢᱟ᱾